ᱦᱳᱭ ᱡᱚᱦᱟᱨ ᱜᱮ᱾
ᱦᱳᱭ ᱡᱚᱦᱟᱨ ᱜᱮ᱾ ᱟᱹᱞᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱢᱚᱡᱽ ᱜᱮ, ᱟᱨ ᱟᱹᱞᱤᱧᱟᱜ?
ᱦᱮᱸ ᱟᱵᱤᱱᱟᱜ ᱨᱚᱲ ᱠᱚᱦᱚᱸ ᱟᱹᱰᱤ ᱢᱚᱸᱡᱽ ᱜᱮ ᱟᱸᱡᱚᱢᱚᱜ ᱠᱟᱱᱟ᱾
ᱴᱷᱤᱠ ᱴᱷᱤᱠ ᱟᱪᱪᱷᱟ ᱜᱚᱞᱯᱷᱚ ᱨᱤᱞᱤᱧ ᱦᱮᱡ ᱞᱮᱱ ᱜᱮ ᱟᱨ
ᱦᱮᱸ
ᱢᱮᱱᱮᱫ ᱛᱟᱹᱞᱤᱧ ᱟᱯᱮ ᱚᱱᱟ ᱥᱩᱨ ᱥᱩᱯᱩᱨ ᱠᱚᱨᱮ ᱵᱟᱡᱟᱨ ᱠᱚ ᱥᱮ ᱚᱱᱠᱟᱱ ᱦᱟᱴᱤᱭᱟᱹᱜ ᱠᱚ ᱚᱱᱠᱟ ᱦᱩᱭ ᱵᱟᱲᱟᱜ ᱜᱮᱭᱟ ᱥᱮ ᱵᱟᱭ ᱦᱩᱭᱩᱜᱼᱟ?
ᱦᱮᱸ ᱟᱞᱤᱧ ᱥᱮᱫ ᱫᱚ ᱚᱱᱟ ᱵᱟᱡᱟᱨ ᱠᱚᱫᱚ ᱦᱩᱭ ᱫᱚ ᱦᱩᱭᱩᱜ ᱜᱮᱭᱟ ᱟᱫᱚ ᱟᱪᱪᱷᱟ ᱦᱟᱴ ᱵᱤᱱ ᱞᱟᱹᱭ ᱠᱮᱫ ᱫᱚ ᱚᱱᱟ ᱫᱚ ᱦᱩᱭᱩᱜ ᱜᱮᱭᱟ ᱥᱩᱨ ᱥᱩᱯᱩᱨ ᱠᱚᱨᱮ ᱚᱱᱠᱟ ᱟᱹᱛᱩ ᱠᱚᱨᱮ ᱦᱚᱸ ᱦᱩᱭ ᱫᱚ ᱦᱩᱭᱩᱜ ᱜᱮᱭᱟ᱾
ᱟᱪᱪᱷᱟ ᱟᱪᱪᱷᱟ᱾
ᱦᱳᱭ ᱦᱳᱭ ᱟᱹᱵᱤᱱ ᱥᱮᱫ ᱪᱮᱫ ᱞᱮᱠᱟ ᱛᱟᱦᱞᱮ?
ᱦᱳᱭ ᱟᱞᱮ ᱱᱚᱣᱟ ᱥᱩᱨ ᱥᱩᱯᱩᱨ ᱠᱚᱨᱮ ᱦᱚᱸ᱾ ᱵᱟᱡᱟᱨ ᱢᱟᱱᱮ ᱵᱟᱡᱟᱨ ᱵᱚᱞᱛᱮ ᱫᱚ ᱵᱟᱝ ᱜᱟᱱᱚᱜᱼᱟ ᱱᱚᱣᱟ ᱫᱚ ᱦᱚ ᱦᱟᱴ ᱜᱮ ᱡᱮ ᱮ ᱦᱟᱴ ᱞᱮ ᱢᱮᱛᱟᱜᱼᱟ ᱚᱱᱟ ᱦᱟᱴ ᱜᱮ ᱦᱩᱭᱩᱜᱼᱟ ᱟᱨ ᱪᱮᱫ᱾
ᱟᱪᱪᱷᱟ ᱟᱪᱪᱷᱟ ᱾
ᱛᱟᱦᱚᱞᱮ ᱟᱯᱮ ᱚᱱᱟ ᱠᱚ ᱠᱚᱨᱮᱫᱚ ᱦᱟᱴ ᱨᱮᱫᱚ ᱪᱮᱫ ᱞᱮᱠᱟ ᱠᱚ ᱧᱟᱢᱚᱜᱼᱟ ᱠᱤᱨᱤᱧ ᱟᱠᱷᱨᱤᱧ ᱢᱟᱱᱮ ᱟᱨ ᱚᱱᱠᱟ ᱠᱤᱨᱤᱧ ᱛᱮᱱᱟᱜ ᱠᱟᱹᱴᱤᱡ ᱵᱮᱱ ᱞᱟᱹᱭ ᱞᱮᱠᱷᱟᱡ ᱱᱟᱯᱟᱭ ᱠᱚᱜᱼᱟ ᱾
ᱦᱮᱸ ᱠᱤᱨᱤᱧ ᱛᱮᱦᱚᱸ ᱚᱱᱟ ᱡᱟᱦᱟᱸ ᱥᱚᱵᱡᱤ ᱠᱚ ᱚᱱᱟ ᱠᱚᱜᱮ ᱟᱹᱰᱤ ᱦᱮᱸ ᱡᱟᱹᱥᱛᱤ ᱜᱮ ᱟᱨ ᱥᱚᱵᱡᱤ ᱪᱷᱟᱲᱟ ᱦᱚᱸ ᱟᱨᱚ ᱮᱴᱟᱜ ᱮᱴᱟᱜ ᱡᱟᱦᱟᱸ ᱡᱤᱱᱤᱥ ᱠᱚ ᱦᱩᱭᱩᱜ ᱠᱟᱱᱟ ᱚᱱᱟ ᱢᱚᱥᱞᱟ ᱠᱚ ᱛᱟᱨᱯᱚᱨ ᱦᱩᱭᱩᱜ ᱠᱟᱱᱟ ᱱᱟᱜ ᱵᱟᱡᱟᱨ ᱠᱚᱦᱚᱸ ᱡᱷᱚᱛᱚ ᱱᱟᱜ ᱜᱮ ᱧᱟᱢᱚᱜ ᱜᱮᱭᱟ ᱟᱨ ᱡᱟᱦᱟᱸ ᱦᱩᱭᱩᱜ ᱠᱟᱱᱟ ᱟ ᱟᱹᱰᱤ ᱨᱚᱠᱚᱢ ᱡᱤᱱᱤᱥ ᱠᱚ ᱠᱚ ᱟᱹᱜᱩ ᱵᱟᱲᱟᱭ ᱜᱮᱭᱟ ᱦᱟᱴ ᱠᱚᱨᱮ ᱚᱱᱟ ᱫᱚᱛᱚ ᱠᱚᱦᱚᱸ ᱠᱚ ᱟᱹᱜᱩ ᱵᱟᱲᱟᱭ ᱜᱮᱭᱟ᱾ ᱟᱫᱚ ᱟᱞᱮ ᱥᱮᱛᱟᱜ ᱦᱟᱴ ᱫᱚ ᱦᱟᱸᱜ ᱚᱝᱠᱟ ᱠᱷᱩᱵ ᱫᱚ ᱦᱟᱸᱜᱼᱟ ᱚᱱᱠᱟ ᱢᱟᱨᱟᱝ ᱢᱟᱨᱟᱝ ᱡᱮᱨᱚ ᱠᱚᱢ ᱚᱝᱠᱟ ᱟᱹᱰᱤ ᱢᱟ ᱜᱟᱱ ᱦᱟᱴ ᱠᱚᱨᱮ ᱫᱚ ᱡᱮ ᱫᱤᱥᱟᱹᱜ ᱜᱮᱭᱟ ᱡᱮ ᱚᱱᱠᱟ ᱰᱟᱝᱨᱤ ᱠᱚ ᱥᱮ ᱢᱮᱨᱚᱢ ᱠᱚ ᱦᱟᱥ ᱠᱚ ᱩᱱᱠᱩ ᱠᱚ ᱟᱹᱜᱩ ᱵᱟᱲᱟ ᱠᱚᱜᱮᱭᱟ᱾ ᱢᱮᱱᱠᱷᱟᱱ ᱟᱫᱚ ᱦᱟᱸᱜ ᱟᱞᱮ ᱟᱹᱛᱩ ᱠᱚᱨᱮ ᱫᱚ ᱦᱟᱸᱜ ᱩᱱᱠᱩ ᱫᱚ ᱵᱟᱝ ᱠᱚ ᱟᱹᱜᱩ ᱵᱟᱲᱟᱭᱮᱫ ᱠᱚᱣᱟ ᱦᱟᱸᱜ᱾ ᱟᱫᱚ ᱟᱹᱵᱤᱱ ᱥᱮᱫ ᱦᱟᱴ ᱠᱚᱨᱮ ᱦᱟᱸᱜ ᱪᱤᱛᱤ ᱪᱮᱫᱠᱟ ᱦᱩᱭᱩᱜ ᱠᱟᱱᱟ ᱛᱤᱱᱟᱹᱜ ᱢᱟᱨᱟᱝ ᱢᱟᱨᱟᱝ ᱦᱟᱴ ᱦᱩᱭᱩᱜ ᱠᱟᱱᱟ?
ᱦᱳᱭ ᱟᱹᱞᱤᱧ ᱦᱚ ᱢᱮᱱᱞᱠᱷᱟᱱ ᱫᱚ ᱩᱱᱟᱹᱜ ᱰᱷᱮᱨ ᱞᱟᱹᱴᱩ ᱫᱚ ᱵᱟᱝ ᱢᱚᱴᱟ-ᱢᱩᱴᱤ ᱟᱨ ᱪᱮᱫ ᱢᱤᱰᱤᱭᱟᱢ ᱧᱚᱜ ᱨᱮᱜᱮ ᱜᱮ ᱦᱟᱴ ᱫᱚ ᱦᱩᱭᱩᱜᱼᱟ, ᱡᱮᱢᱚᱱ ᱠᱤ ᱥᱩᱱᱩᱢ ᱥᱟᱥᱟᱝ ᱢᱚᱥᱞᱟ ᱱᱤᱭᱟᱹ ᱠᱚ ᱠᱤᱨᱤᱧ ᱟᱹᱠᱷᱨᱤᱧ ᱦᱩᱭᱩᱜᱼᱟ ᱥᱟᱶᱛᱮ ᱮᱸ ᱥᱚᱵᱡᱤ ᱯᱟᱹᱛᱤ ᱢᱟ ᱱᱤᱭᱟᱹ ᱢᱟ ᱛᱟᱦᱮᱸᱱ ᱠᱟᱱ ᱜᱮᱭᱟ ᱱᱚᱣᱟ ᱢᱟ ᱢᱮᱱᱟᱜ ᱜᱮᱭᱟ᱾ ᱟᱨ ᱚᱱᱠᱟ ᱫᱚ ᱱᱮᱛᱟᱨ ᱫᱤᱱ ᱫᱚ ᱡᱮᱢᱚᱱ ᱮ ᱡᱟᱹᱯᱩᱫ ᱫᱤᱱ ᱛᱚ ᱪᱟᱛᱚᱢ ᱠᱚ ᱜᱩᱸᱜᱩ ᱠᱚ ᱱᱤᱭᱟᱹ ᱠᱚ ᱮᱢᱟᱱ ᱮᱢᱟᱱ ᱚᱱᱠᱟᱱᱟᱜ ᱡᱤᱱᱤᱥ ᱠᱚᱦᱚᱸ ᱠᱚ ᱟᱹᱜᱩᱭ ᱜᱮᱭᱟ᱾
ᱦᱩᱸ ᱦᱩᱸ᱾
ᱟᱨ ᱥᱟᱣᱛᱮ ᱩᱸ ᱡᱟᱢᱟ ᱯᱮᱱᱴ ᱱᱤᱭᱟᱹ ᱠᱚᱦᱚᱸ
ᱦᱳᱭ ᱦᱮᱸ᱾
ᱟᱨᱚᱭᱟ ᱚᱱᱠᱟ ᱫᱚᱠᱟᱱ ᱠᱚ ᱢᱮᱱᱟᱜᱼᱟ ᱡᱚᱢᱟᱜ ᱧᱩᱣᱟᱜ ᱠᱚ ᱮᱸ ᱦᱚᱸ ᱧᱟᱢᱚᱜ ᱜᱮᱭᱟ ᱟᱨ ᱥᱟᱶᱛᱮ ᱡᱤᱞ ᱦᱟᱹᱠᱩ ᱱᱚᱜᱼᱚ ᱱᱚᱣᱟ ᱫᱚᱠᱟᱱ ᱠᱚᱦᱚᱸ ᱡᱤᱞ ᱦᱟᱹᱠᱩ ᱫᱚ ᱟᱹᱰᱤ ᱡᱟᱹᱥᱛᱤ ᱜᱮ ᱱᱚ ᱛᱮ ᱟᱞᱮᱭᱟᱜ ᱦᱟᱴ ᱨᱮᱫᱚ ᱦᱩᱭᱩᱜᱼᱟ᱾
ᱟᱪᱪᱷᱟ ᱦᱮᱸ ᱦᱮᱸ ᱟᱞ ᱥᱮᱫ ᱦᱚᱸ ᱚᱱᱟ ᱡᱮᱞ ᱮ ᱡᱤᱞ ᱦᱟᱹᱠᱩ ᱠᱚᱫᱚ ᱟᱹᱰᱤ ᱡᱟᱹᱟᱥᱛᱤ ᱜᱮ ᱦᱟᱸ ᱦᱟᱴ ᱨᱮᱫᱚ ᱧᱟᱢ ᱫᱚ ᱧᱟᱢᱚᱜ ᱠᱟᱱ ᱜᱮᱭᱟ ᱦᱟᱸᱜ᱾
ᱦᱳᱭ ᱦᱳᱭ ᱟᱫᱚ ᱚᱱᱟ ᱜᱮᱞᱤᱧ ᱞᱟᱹᱭᱮᱫ ᱟᱯᱮ ᱥᱮᱱ ᱫᱚ ᱚᱱᱠᱟ ᱮᱸ ᱡᱤᱞ ᱦᱟᱹᱠᱩ ᱠᱚ ᱥᱮ ᱡᱤᱞ ᱠᱚ ᱪᱤᱞᱤ ᱠᱚ ᱚᱱᱠᱟ ᱠᱚ ᱜᱚᱡ ᱵᱟᱲᱟ ᱠᱚᱣᱟ ᱦᱟᱷᱟᱴ ᱨᱮ ᱟᱨ ᱚᱱᱠᱟ ᱧᱟᱢᱚᱜ ᱜᱮᱭᱟ? ᱚᱱᱟ ᱠᱟᱹᱴᱤᱡ ᱵᱟᱲᱟᱭ ᱥᱟᱱᱟ
ᱚ ᱟᱹᱞᱤᱧ ᱥᱮᱫ ᱫᱚ ᱦᱟᱸᱜ ᱩᱱᱠᱩ ᱡᱟᱦᱟᱸ ᱠᱚ ᱞᱟᱹᱭᱟ ᱠᱚᱫᱚ ᱚ ᱵᱚᱭᱞᱟᱨ ᱠᱚ ᱞᱤᱭᱟᱨ ᱠᱚ ᱟᱨ ᱡᱟᱦᱟᱸ ᱫᱚ ᱦᱩᱭᱩᱜᱭ ᱠᱟᱱᱟ ᱥᱩᱠᱨᱤ ᱡᱤᱞ ᱠᱚᱦᱚᱸ ᱟᱹᱰᱤ ᱡᱟᱹᱟᱥᱛᱤ ᱠᱚ ᱟᱹᱜᱩ ᱠᱚᱫᱚ ᱟᱨ ᱟᱨ ᱚᱱᱠᱟ ᱡᱤᱞ ᱫᱚ ᱦᱟᱸᱜ ᱚᱱᱠᱟ ᱠᱷᱟᱹᱥᱤ ᱡᱤᱞ ᱠᱚᱦᱚᱸ ᱠᱚ ᱜᱚᱡᱮᱫ ᱠᱚᱣᱟ ᱟᱫᱚ ᱚᱱᱠᱟ ᱚᱱᱟ ᱠᱚᱜᱮ ᱧᱟᱢ ᱫᱚ ᱧᱟᱢᱚᱜ ᱠᱟᱱᱟ ᱦᱟᱸᱜ ᱟᱹᱞᱤᱧ ᱥᱮᱫ ᱫᱚ ᱦᱟᱸᱜ ᱡᱮᱞ ᱵᱚᱞᱮ᱾ ᱟᱹᱵᱤᱱ ᱥᱮᱫ ᱫᱚ ᱛᱟᱦᱚᱞᱮ ᱪᱮᱫ ᱡᱤᱞ ᱠᱚ ᱟᱠᱷᱨᱤᱧ ᱜᱮᱭᱟ ᱦᱟᱴ ᱠᱚᱨᱮ ᱫᱚ ᱦᱟᱸᱜ?
ᱦᱟᱴ ᱠᱚᱨᱮ ᱫᱚ ᱢᱮᱱᱛᱮ ᱫᱚ ᱟᱞᱮ ᱥᱮᱫ ᱫᱚ ᱱᱚᱛᱮ ᱫᱚ ᱮᱸᱜ ᱱᱩᱠᱩ ᱠᱚ ᱢᱮᱛᱟᱜ ᱠᱟᱱᱟ ᱥᱩᱠᱨᱤ ᱥᱩᱠ ᱩᱠᱨᱤ ᱡᱤᱞ ᱫᱚ ᱟᱹᱰᱤ ᱡᱟᱹᱥᱛᱤ ᱦᱩᱭᱩᱜᱼᱟ ᱛᱟᱨᱯᱚᱨᱮ ᱦᱩᱭᱩᱜ ᱠᱟᱱᱟ ᱯᱚᱞᱴᱨᱤ ᱦᱟᱹ ᱠᱩ ᱱᱩᱠᱩ ᱠᱚᱢᱟ ᱦᱩᱭᱩᱜ ᱜᱮᱭᱟ ᱱᱚᱣᱟ ᱠᱚ ᱱᱩᱠᱩ ᱠᱚᱣᱟ ᱥᱚᱵ ᱫᱤᱱᱜᱮ ᱧᱟᱢᱚᱜᱼᱟ ᱱᱤᱭᱟᱹ ᱫᱚ ᱾ ᱟᱨ ᱥᱟᱶ ᱛᱮ ᱢᱮᱨᱚᱢ ᱡᱤᱞ ᱰᱟᱝᱨᱟ ᱡᱤᱞ ᱱᱚᱣᱟ ᱠᱚᱦᱚᱸ ᱤᱭᱟᱹ ᱠᱤᱨᱤᱧ ᱟᱹᱠᱷᱨᱤᱧ ᱫᱚ ᱡᱟᱹᱥ ᱛᱤ ᱜᱮ ᱦᱩᱭᱩᱜᱼᱟ ᱟᱞᱮ ᱱᱚᱛᱮ ᱫᱚ ᱾
ᱟᱪᱪᱷᱟ ᱟᱪᱪᱷᱟ, ᱟᱹᱞᱤᱧ ᱥᱮᱫ ᱫᱚ ᱦᱟᱸᱜ ᱟᱦᱻ ᱟᱻ ᱡᱷᱚᱛᱚ ᱜᱮ ᱦᱩᱭᱩᱜ ᱠᱟᱱᱟ ᱟᱫᱚ ᱦᱟᱸᱜ ᱚᱱᱟ ᱦᱟᱴ ᱨᱮᱫᱚ ᱦᱟᱸᱜ ᱚᱱᱟ ᱰᱟᱝᱨᱤ ᱡᱮᱞ ᱫᱚ ᱦᱟᱸᱜ ᱵᱟᱝ ᱧᱟᱢᱚᱜ ᱠᱟᱱ ᱜᱮᱭᱟ ᱦᱟᱸᱜ ᱾ ᱟᱫᱚ ᱚᱱᱟ ᱞᱟᱹᱜᱤᱫ ᱫᱚ ᱦᱟᱸᱜ ᱟᱻ ᱟᱻ ᱰᱟᱝᱨᱤ ᱡᱤᱞ ᱫᱚ ᱡᱩᱫᱤᱢ ᱡᱚᱢ ᱠᱷᱟᱱ ᱛᱟᱞᱮ ᱫᱚ ᱦᱟᱸᱜ ᱟ ᱱᱮᱢ ᱪᱟᱞᱟᱜ ᱦᱩᱭᱩᱜ ᱛᱟᱢᱟ ᱢᱤᱫᱴᱮᱱ ᱡᱟᱭᱜᱟ ᱢᱮᱱᱟᱜᱼᱟ ᱚᱸᱰᱮ ᱫᱚ ᱟᱫᱚ ᱚᱸᱰᱮ ᱠᱚ ᱦᱟᱸᱜ ᱚᱱᱠᱟ ᱵᱷᱳᱨ ᱛᱮ ᱪᱟᱞᱟᱜ ᱦᱩᱭᱩᱜ ᱛᱟᱢᱟ ᱟᱫᱚ ᱟᱻ ᱛᱚᱵᱮ ᱟᱹᱱᱤᱡ ᱚᱱᱟ ᱰᱟᱹᱝᱨᱤ ᱡᱤᱞ ᱫᱚ ᱧᱟᱢᱚᱜᱼᱟ ᱟᱨ ᱵᱟᱝᱠᱷᱟᱱ ᱫᱚ ᱦᱟᱸᱜ ᱵᱟᱢ ᱧᱟᱢ ᱫᱟᱲᱮᱜ᱾ ᱮᱱ ᱦᱟᱸᱜ ᱟᱨ ᱦᱟᱴ ᱠᱚᱨᱮ ᱫᱚ ᱦᱟᱸᱜ ᱵᱟᱝ ᱧᱟᱢᱚᱜ ᱜᱮᱭᱟ ᱦᱟᱸᱜ ᱟᱞᱮ ᱱᱚᱛᱮ ᱫᱚ ᱦᱟᱸᱜ ᱾
ᱟᱪᱪᱷᱟ ᱟᱪᱪᱷᱟ, ᱟᱞᱮ ᱱᱚᱛ ᱱᱚᱛᱮ ᱫᱚ ᱱᱟᱸᱜ ᱮᱻ ᱵᱤᱥᱮᱥ ᱠᱟᱭᱛᱮ ᱚᱱᱠᱟᱱ ᱢᱟᱱᱮ ᱟᱵᱚ ᱥᱟᱱᱛᱟᱲ ᱦᱚᱯᱚᱱ ᱜᱮ ᱟᱹᱰᱤ ᱡᱟᱹᱥᱛᱤ ᱢᱮᱱᱟᱜ ᱞᱮᱭᱟ ᱛᱚ ᱟᱫᱚ ᱚᱱᱟ ᱪᱤᱠᱟᱹᱛᱮ ᱳᱯᱮᱱᱞᱤ ᱜᱮ ᱢᱟᱱᱮ ᱰᱟᱝᱨᱟ ᱡᱤᱞ ᱥᱩᱠᱨᱤ ᱡᱤᱞ ᱱᱤᱭᱟᱹ ᱠᱚᱫᱚ ᱠᱤᱨᱤᱧ ᱟᱹᱠᱷᱨᱤᱧ ᱦᱩᱭᱩᱜᱼᱟ ᱟᱨ ᱥᱟᱶᱛᱮ ᱱᱚᱣᱟ ᱰᱟᱝᱨᱟ ᱡᱤᱞ ᱡᱚᱢ ᱞᱟᱹᱜᱤᱫ ᱟᱹᱰᱤᱥ ᱥᱟᱺᱜᱤᱧ ᱥᱟᱺᱜᱤᱧ ᱠᱷᱚᱱ ᱵᱟᱡᱟᱨ ᱠᱚᱨᱮᱱ ᱦᱚᱲ ᱥᱮ ᱚᱱᱠᱟᱱ ᱮᱸ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱡᱚᱢ ᱮ ᱮᱱᱮ ᱮᱱᱮ ᱜᱮ ᱠᱟᱹᱴᱤᱡ ᱤᱭᱟᱹ ᱫᱚ᱾ ᱤᱭᱟᱹ ᱤᱭᱩᱱᱤᱠ ᱧᱚᱜ ᱫᱚ ᱟᱨ ᱪᱮᱫ?
ᱟᱪᱪᱷᱟ ᱪᱷᱟ ᱪᱷᱟ᱾
ᱦᱮᱸ ᱢᱟᱱᱮ ᱮᱠᱫᱚᱢ ᱧᱮᱞ ᱞᱮᱠᱚ ᱠᱷᱟᱡ ᱵᱮᱱ ᱱᱩᱠᱩ ᱜᱤᱫᱟᱹᱨ ᱠᱚ ᱮᱨᱟ ᱦᱚᱯᱚᱱ ᱡᱟᱦᱟᱸᱭ ᱜᱚᱜᱚ ᱦᱚᱲ ᱠᱚ ᱩᱱᱠᱩ ᱠᱚᱦᱚᱸ ᱠᱚ ᱦᱤᱡᱩᱜ ᱜᱮᱭᱟ, ᱟᱨ ᱱᱚᱸᱰᱮ ᱜᱮ ᱵᱮᱵᱚᱥᱛᱷᱟ ᱚᱱᱟ ᱵᱷᱟᱹᱡᱤ ᱠᱚᱨᱮᱱᱟᱜ ᱛᱟᱦᱮᱱᱟ ᱟᱨ ᱡᱟᱦᱟᱸᱭ ᱠᱚᱫᱚ ᱠᱚ ᱤᱫᱤᱭᱟ ᱡᱟᱦᱟᱸᱭ ᱠᱚᱫᱚ ᱠᱚ ᱞᱟᱹᱭᱟ ᱡᱮ ᱚᱲᱟᱜ ᱠᱚᱨᱮ ᱫᱚ ᱱᱟᱜ ᱪᱮᱫ ᱞᱮᱠᱟ ᱞᱮ ᱡᱚᱢᱟ ᱱᱚᱸᱰᱮ ᱠᱷᱚᱱ ᱜᱮ ᱵᱷᱟᱹᱡᱤ ᱠᱟᱛᱮᱫ ᱡᱚᱢ ᱵᱟᱲᱟ ᱠᱟᱛᱮᱫ ᱞᱮ ᱪᱟᱞᱟᱜᱼᱟ ᱚᱱᱮ ᱚᱱᱠᱟ ᱦᱚᱸ ᱚᱻ ᱦᱩᱭᱩᱜ ᱜᱮᱭᱟ᱾ ᱦᱩᱸ ᱚᱱᱮ ᱚᱱᱠᱟ ᱟᱨ ᱪᱮᱫ ᱟᱫᱚ ᱦᱩᱸ ᱦᱩᱸ ᱦᱚᱸ ᱟᱫᱚ ᱚᱱᱟ ᱜᱮᱞᱤᱧ ᱢᱮᱱᱫᱟ ᱯᱟᱪᱮᱫ ᱱᱚᱛᱮ ᱫᱚ ᱦᱩᱭᱩᱜ ᱠᱟᱱ ᱜᱮᱭᱟ ᱚᱱᱠᱟ ᱵᱮᱵᱚᱥᱛᱷᱟ ᱢᱟᱱᱮ ᱟᱹᱰᱤ ᱜᱟᱱ ᱡᱟᱭᱜᱟ ᱨᱮ ᱵᱟᱝ ᱦᱩᱭᱩᱜ ᱠᱟᱱᱟ᱾ ᱟᱨ ᱟᱞᱮ ᱱᱤᱭᱟᱹ ᱠᱚᱨᱮ ᱫᱚ ᱯᱩᱨᱟᱹ ᱳᱯᱮᱱᱞᱤ ᱜᱮ ᱚᱱᱠᱟ ᱦᱩᱭᱩᱜ ᱠᱟᱱᱟ ᱟᱨ
ᱵᱟ ᱟᱞᱮ ᱥᱮᱫ ᱫᱚ ᱦᱟᱸᱜ ᱟᱨ ᱰᱟᱝᱨᱤ ᱡᱮᱞ ᱫᱚ ᱦᱟᱸᱜ ᱚᱱᱠᱟ ᱵᱟᱝ ᱧᱟᱢᱚᱜ ᱠᱟᱱᱟ ᱡᱮᱞ ᱜᱮ ᱧᱟᱢ ᱫᱚ ᱧᱟᱢᱚᱜᱚᱜ ᱠᱟᱱᱟ᱾ ᱧᱟᱢᱚᱜ ᱠᱟᱱᱟ ᱦᱟᱸᱜ᱾
ᱟᱪᱪᱷᱟ ᱢᱟᱱᱮ ᱚᱱᱠᱟᱱᱟᱜ ᱚᱱᱩᱥᱴᱷᱟᱱ ᱯᱨᱳᱜᱨᱟᱢ ᱚᱱᱠᱟᱱᱟᱜ ᱠᱚᱨᱮ ᱫᱚ ᱱᱟᱜ ᱵᱮᱵᱚᱥᱛᱷᱟ ᱫᱚ ᱡᱟᱹᱱᱤᱡ ᱦᱩᱭᱩᱜ ᱜᱮᱭᱟ ᱡᱮ, ᱰᱟᱝᱨᱤ ᱡᱤᱞ ᱥᱩᱠᱨᱤ ᱡᱤᱞ ᱦᱮᱸ᱾
ᱦᱮᱸ ᱚᱸᱰᱮ ᱫᱚ ᱦᱟᱸᱜ ᱡᱷᱚᱛᱚ ᱞᱮᱠᱟᱱ ᱡᱤᱞ ᱜᱮ ᱦᱟᱸᱜ ᱟ ᱤᱥᱤᱱ ᱠᱟᱛᱮ ᱫᱚ ᱦᱟᱸᱜ ᱠᱚ ᱫᱚᱦᱚ ᱠᱟᱜ ᱜᱮᱭᱟ ᱟᱫᱚ ᱩᱸᱻ ᱦᱟᱴ ᱠᱚᱨᱮ ᱫᱚ ᱚᱱᱠᱟ ᱵᱟᱝᱠᱚ ᱫᱚᱦᱚᱭ ᱫᱟ᱾
ᱟᱪᱪᱷᱟ ᱟᱪᱪᱷᱟ ᱟᱹᱰᱤ ᱱᱟᱯᱟᱭ᱾
ᱦᱚᱭ
ᱩᱸ ᱟᱪᱪᱷᱟ᱾
ᱟᱪᱪᱷᱟ ᱟᱵᱤᱱ ᱥᱮᱫ ᱫᱚ ᱛᱟᱞᱦᱮ ᱚᱱᱟ ᱪᱮᱫ ᱪᱮᱫ ᱚᱱᱠᱟ ᱯᱚᱨᱚᱵᱽ ᱠᱚ ᱦᱩᱭᱩᱜ ᱜᱮᱭᱟ ᱟᱵᱚᱣᱟᱜ ᱥᱟᱱᱛᱟᱲᱟᱜ ᱠᱚᱫᱚ ᱦᱟᱸᱜ?
ᱮᱸ ᱥᱟᱱᱛᱟᱲᱟᱜ ᱫᱚ ᱢᱮᱱ ᱜᱟᱱᱚᱜᱼᱟ ᱡᱟᱦᱟᱸ ᱟᱵᱚ ᱥᱮᱨᱣᱟ ᱨᱮᱱᱟᱜ ᱯᱚᱨᱚᱵᱽ ᱢᱟ ᱢᱮᱱᱟᱜ ᱜᱮ ᱛᱟᱵᱚᱱ ᱡᱟᱦᱟᱸ ᱵᱟᱦᱟ, ᱥᱚᱨᱦᱟᱭ, ᱠᱟᱨᱟᱢ ᱮᱸᱻ ᱛᱟᱨᱯᱚᱨᱮ ᱢᱮᱱᱟᱜᱼᱟ ᱥᱟᱠᱨᱟᱛ ᱱᱤᱭᱟᱹ ᱠᱚᱻᱢᱟ ᱦᱩᱭᱩᱜ ᱜᱮ ᱥᱟᱶᱛᱮ ᱱᱟᱦᱟᱜ ᱱᱮ ᱱᱤᱛᱚᱜ ᱫᱚ ᱱᱟᱦᱟᱜ ᱟᱥᱟᱲ ᱵᱚᱸᱜᱟ ᱠᱟᱱᱟ ᱥᱮ ᱤᱭᱟᱹ ᱥᱚᱨᱟᱵᱚᱱ ᱟᱥᱟᱲ ᱥᱨᱟᱵᱚᱱ
ᱦᱳᱭ, ᱦᱳᱭ, ᱦᱳᱭ᱾
ᱦᱚᱸᱻ ᱟᱵᱚ ᱱᱚᱛᱮ ᱱᱟᱦᱟᱸᱜ ᱫᱤᱠᱩ ᱫᱚ ᱱᱟᱦᱟᱸᱜ ᱪᱮᱫ ᱠᱚ ᱢᱮᱛᱟᱜ ᱠᱟᱱᱟᱻ ᱨᱟᱠᱷᱤ ᱯᱩᱨᱱᱤᱢᱟ ᱩᱯᱚᱞᱚᱠᱠᱷᱮ ᱾ ᱟᱨ ᱟᱞᱮ ᱫᱷᱟᱣ ᱱᱚᱛᱮ ᱱᱟᱜ ᱨᱟᱠᱷᱤ ᱫᱚ ᱵᱟᱞᱮ ᱢᱮᱛᱟᱜᱼᱟ, ᱚᱱᱟ ᱫᱚ ᱱᱟᱦᱟᱜ ᱜᱚᱢᱦᱟ ᱯᱟᱨᱟᱵᱽ ᱞᱮ ᱢᱮᱛᱟᱜᱼᱟ ᱟᱞᱮ ᱫᱚ ᱾
ᱦᱳᱭ, ᱦᱳᱭ ᱜᱚᱢᱜᱷᱟ ᱯᱚᱨᱚᱵᱽ ᱟᱵᱚᱣᱟᱜ ᱫᱚ ᱢᱮᱱᱟᱜᱼᱟ ᱦᱟᱸᱜ ᱾
ᱦᱳᱭ, ᱦᱳᱭ ᱟᱫᱚ ᱚᱱᱟᱜᱤᱞᱤᱧ ᱢᱮᱱᱫᱟ ᱜᱚᱢᱦᱟ ᱫᱚ ᱪᱮᱫ ᱞᱮᱠᱟ ᱯᱮ ᱢᱟᱱᱟᱣᱟ ᱟᱯᱮ ᱥᱮᱱ ᱫᱚ?
ᱦᱮᱸ ᱜᱚᱢᱦᱟ ᱯᱚᱨᱚᱵᱽ ᱢᱟᱛᱚ ᱟᱸᱡᱚᱢ ᱢᱟᱞᱤᱧ ᱟᱸᱡᱚᱢ ᱠᱟᱜ ᱜᱮᱭᱟ ᱢᱮᱱ ᱠᱷᱟᱱ ᱦᱟᱸᱜ ᱟᱹᱞᱤᱧ ᱥᱮᱫ ᱫᱚ ᱦᱟᱸᱜ ᱚᱝᱠᱟ ᱜᱚᱢᱦᱟ ᱯᱚᱨᱚᱵᱽ ᱫᱚ ᱦᱟᱸᱜ ᱚᱝᱠᱟ ᱵᱟᱝᱠᱚ ᱢᱟᱱᱟᱭ ᱫᱟ ᱦᱟᱸᱜ ᱾ ᱫᱩᱠ ᱨᱮᱱᱟᱜ ᱠᱟᱛᱷᱟ ᱫᱚ ᱱᱚᱣᱟ ᱫᱚ ᱵᱟᱝ ᱠᱚ ᱢᱟᱱᱟᱭᱫᱟ ᱢᱮᱱᱠᱷᱟᱱ ᱡᱚᱛᱚᱣᱟᱜ ᱜᱮᱠᱚ ᱢᱟᱱᱟ ᱫᱚᱠᱚ ᱢᱟᱱᱟᱭᱟ ᱟᱫᱚ ᱱᱚᱣᱟ ᱜᱚᱢᱵᱷᱟ ᱯᱚᱨᱚᱵᱽ ᱫᱚ ᱦᱟᱸᱜ ᱟᱫᱚ ᱵᱟᱠᱚ ᱢᱟᱱᱟᱣᱮᱫᱟ ᱦᱟᱸᱜ ᱾
ᱦᱳᱭ, ᱦᱳᱭ ᱟᱫᱚ ᱚᱱᱟ ᱜᱤᱞᱤᱧ ᱞᱮᱭᱟ ᱜᱚᱢᱦᱟ ᱯᱚᱨᱚᱵᱽ ᱵᱷᱟᱹ ᱤᱭᱟᱹ ᱜᱮ ᱡᱟᱦᱟᱸ ᱛᱤᱱᱟᱹᱜ ᱞᱤᱧ ᱵᱟᱲᱟᱭᱟ ᱢᱟᱱᱮ ᱡᱟᱦᱟᱸ ᱛᱤᱱᱟᱹᱜ ᱞᱤᱧ ᱧᱮᱞ ᱠᱟ ᱠᱟ ᱟᱞᱮᱥᱮᱱ ᱚᱱᱟ ᱠᱟᱹᱴᱤᱡ ᱞᱤᱧ ᱞᱟᱹᱭᱵᱮᱱ ᱠᱟᱱᱟ, ᱟᱞᱮ ᱥᱮᱱ ᱫᱚ ᱜᱚᱢᱦᱟ ᱯᱚᱨᱚᱵᱽ ᱫᱚ ᱢᱤᱫᱴᱟᱝ ᱮᱢᱚᱱ ᱯᱚᱨᱚᱵᱽ ᱠᱟᱱᱟ ᱱᱤᱭᱟᱹ ᱫᱚ ᱡᱟᱦᱟᱸᱞᱤᱧ ᱧᱮᱞ ᱟᱹᱜᱩ ᱟᱠᱟᱫ, ᱱᱤᱭᱟᱹ ᱫᱚ ᱡᱚᱢ ᱧᱩ ᱥᱮ ᱚᱱᱠᱟᱱᱟᱜ ᱦᱮᱸ, ᱚᱱᱮ ᱚᱱᱟᱜᱮ ᱵᱤᱥᱮᱥ ᱠᱟᱭᱛᱮ ᱦᱩᱭᱩᱜᱼᱟ ᱥᱮ ᱚᱝᱠᱟᱱᱟᱜ ᱡᱮ ᱚᱱᱟ ᱩᱯᱚᱞᱚᱠᱠᱷᱮ ᱟᱛᱩ ᱨᱮ ᱡᱟᱦᱟᱱᱟᱜ ᱤᱭᱟᱹ ᱚᱱᱩᱥᱴᱷᱟᱱ ᱯᱨᱳᱜᱨᱟᱢ ᱚᱱᱠᱟ ᱮᱢᱚᱱ ᱠᱤᱪᱷᱩ ᱫᱚ ᱵᱟᱝ ᱦᱩᱭᱩᱜᱼᱟ ᱥᱩᱫᱩ ᱡᱚᱢ ᱧᱩ ᱾ ᱟᱨ ᱥᱟᱶᱛᱮ ᱤᱱᱟᱹ ᱠᱚᱜᱮ ᱾ ᱦᱮᱸ, ᱟᱫᱚ ᱜᱚᱢᱦᱟ ᱡᱮ ᱦᱤᱞᱳᱜ ᱵᱚᱱ ᱢᱮᱛᱟᱜ ᱠᱟᱱᱛᱮ ᱱᱮ ᱦᱤᱞᱳᱜ ᱛᱟᱦᱚᱞᱮ ᱫᱚ ᱜᱚᱴᱟ ᱡᱚᱛᱚ ᱦᱚᱲ ᱵᱟᱹᱫᱽ ᱵᱟᱹᱭᱦᱟᱹᱲ ᱠᱚ ᱠᱚ ᱚᱰᱳᱠᱚᱜᱼᱟ ᱜᱚᱝᱜᱷᱟ ᱠᱟᱴᱠᱚᱢ ᱱᱩᱠᱩ ᱠᱚ ᱥᱟᱵ ᱠᱚᱣᱟ ᱢᱟᱱᱮ ᱦᱟᱹᱠᱩ ᱠᱟᱴᱠᱚᱢ ᱜᱚᱸᱜᱷᱟ ᱠᱚ ᱱᱚᱜᱼᱚ ᱱᱩᱠᱩ ᱠᱚᱜᱮ ᱱᱟᱦᱟᱜ ᱡᱚᱢ ᱛᱟᱦᱮᱱᱟ ᱥᱮ ᱜᱚᱝᱜᱷᱟ ᱞᱮᱴᱚ ᱾
ᱟᱪᱪᱷᱟ, ᱟᱪᱪᱷᱟ᱾
ᱟᱨ ᱡᱟᱦᱟᱸᱭ ᱡᱟᱦᱟᱸᱭ ᱠᱚ ᱚᱲᱟᱜ ᱨᱮᱫᱚ ᱦᱟᱺᱰᱤ ᱥᱟᱶᱛᱮ ᱚᱝᱠᱟ ᱦᱚᱸ ᱦᱩᱭᱩᱜ ᱜᱮᱭᱟ, ᱟᱨ ᱡᱟᱦᱟᱸᱭ ᱠᱚ ᱵᱟᱠᱚ ᱧᱩᱭᱟ ᱱᱩᱠᱩ ᱫᱚ ᱴᱷᱤᱠ ᱜᱮᱭᱟ, ᱜᱚᱝᱜᱷᱟ ᱞᱮᱴᱚ ᱱᱤᱭᱟᱹ ᱠᱚᱠᱚ ᱡᱚᱢᱟ ᱟᱨ ᱪᱮᱫ? ᱥᱤᱧ ᱢᱟᱨᱥᱟᱞ ᱫᱚ ᱟᱨ ᱟᱹᱭᱩᱵ ᱦᱮᱸ, ᱟᱭᱩᱵ ᱫᱚ ᱚᱝᱠᱟ ᱵᱮᱵᱚᱥᱛᱟ ᱛᱟᱦᱮᱱᱟ ᱡᱟᱦᱟᱸᱭ ᱠᱚᱫᱚ ᱥᱩ ᱥᱩᱠᱨᱤ ᱡᱤᱞ, ᱰᱟᱹᱝᱨᱤ ᱡᱤᱞ ᱟᱨ ᱯᱩᱞᱴᱤ ᱡᱤᱞ ᱟᱨᱦᱚᱸ ᱮᱢᱟᱱ ᱮᱢᱟᱱ ᱢᱟᱱᱮ ᱡᱤᱞ ᱦᱟᱹᱠᱩ ᱟᱨ ᱪᱮᱫ ᱚᱱᱟ ᱦᱩᱭᱩᱜᱼᱟ ᱵᱮᱵᱚᱥᱛᱷᱟ ᱯᱤ ᱯᱤᱴᱷᱟᱹ ᱞᱟᱴᱷᱟ ᱮᱸᱻᱚᱱᱮ ᱚᱱᱠᱟ ᱾ ᱦᱳᱭ, ᱢᱟᱱᱮ ᱱᱚᱜᱼᱚ
ᱟᱹᱰᱤ ᱱᱟᱯᱟᱭ ᱜᱮ ᱟᱹᱵᱤᱱ ᱥᱮᱫ ᱫᱚ ᱟᱵᱚᱣᱟᱜ ᱱᱚᱣᱟ ᱡᱟᱦᱟᱸ ᱜᱚᱢᱦᱟ ᱯᱚᱨᱚᱵᱽ ᱵᱤᱱ ᱞᱮᱭ ᱠᱮᱫ ᱫᱚ ᱟᱫᱚᱻᱚ ᱟᱹᱞᱤᱧ ᱥᱮᱫ ᱫᱚ ᱵᱟᱝ ᱦᱩᱭᱩᱜ ᱜᱮᱭᱟ ᱟᱫᱚ ᱵᱟᱹᱞᱤᱧ ᱵᱟᱰᱟᱭ ᱜᱮᱭᱟ ᱛᱚ ᱪᱮᱜ ᱠᱚᱠᱚ ᱪᱤᱠᱟᱹ ᱠᱮᱭᱟ ᱟᱫᱚ ᱟᱹᱵᱤᱱ ᱥᱮᱫ ᱫᱚ ᱱᱟᱯᱟᱭ ᱜᱮ ᱦᱩᱭᱩᱜ ᱠᱟᱱᱟ, ᱡᱟᱦᱟᱸ ᱫᱚ
ᱦᱳᱭ, ᱦᱳᱭ᱾
ᱦᱳᱭ, ᱟᱵᱚᱣᱟᱜ ᱯᱚᱨᱚᱵᱽ ᱠᱚᱜᱮ ᱚᱱᱟ ᱠᱚᱫᱚ ᱦᱟᱸᱜ ᱾
ᱦᱳᱭ, ᱦᱳᱭ᱾ ᱟᱨ ᱡᱮᱭᱥᱮ ᱠᱤ ᱢᱟᱱᱮ ᱮᱴᱟᱜ ᱮᱴᱟᱜ ᱡᱟᱹᱛ ᱠᱚᱫᱚ ᱦᱮᱱᱟᱜ ᱨᱟᱠᱷᱤ ᱥᱮ ᱚᱱᱠᱟᱱᱟᱜ ᱠᱚ ᱦᱚᱨᱚᱜ ᱠᱚᱣᱟ, ᱮᱻ ᱢᱮᱱᱠᱷᱟᱱ ᱟᱞᱮ ᱥᱮᱫ ᱫᱚ ᱚᱝᱠᱟ ᱩᱱᱟᱹᱜ ᱮᱠ ᱮᱠᱴᱟᱹ ᱚᱱᱟ ᱠᱚᱫᱚ ᱤᱭᱟᱹ ᱫᱚ ᱵᱟᱹᱱᱩᱜᱼᱟ, ᱪᱩᱞᱛᱤ ᱫᱚ ᱡᱟᱦᱟᱸ ᱚᱱᱮ ᱡᱚᱢ ᱧᱩ ᱮᱱᱮ ᱤᱱᱟᱹᱜᱮ ᱾ ᱟᱨ ᱪᱮᱫ ᱜᱚᱝᱜᱷᱟ ᱞᱮ ᱴᱟᱣ, ᱯᱤᱴᱷᱟᱹ ᱟᱨ ᱱᱚᱣᱟ ᱨᱮᱱᱟᱜ ᱠᱟᱹᱦᱱᱤ ᱦᱚᱸ ᱦᱮᱱᱟᱜ ᱫᱚ ᱦᱮᱱᱟᱜ ᱜᱮᱠᱚ ᱞᱟᱹᱭᱟ ᱟᱫᱚ ᱩᱱᱟᱜ ᱮᱠᱴᱟ ᱫᱚ ᱱᱟᱦᱟᱜ ᱟᱹᱞᱤᱧ ᱦᱚᱸ ᱦᱮ ᱵᱤᱥᱤ ᱚᱱᱮ ᱟᱫᱷᱟ ᱩᱫᱷᱩᱨᱟᱹ ᱜᱤᱞᱤᱧ ᱵᱟᱲᱟᱭᱟ ᱢᱟᱱᱮ ᱢᱮᱱᱠᱷᱟᱱ ᱱᱚᱣᱟ ᱪᱮᱫᱟᱜ ᱜᱚᱢ-ᱜᱚᱢᱦᱟ ᱯᱚᱨᱚᱵᱽ ᱵᱚᱱ ᱢᱟᱱᱟᱣᱟ? ᱡᱚᱛᱚ ᱯᱚᱨᱚᱵᱽ ᱨᱮᱱᱟᱜ ᱜᱮ ᱢᱤᱫᱴᱤᱡ ᱠᱟᱹᱦᱱᱤ ᱢᱟ ᱢᱮᱱᱟᱜ ᱜᱮ ᱛᱟᱵᱚᱱᱟ ᱥᱮ ᱾
ᱦᱩᱸ᱾
ᱛᱚ ᱦᱩᱭᱛᱚ ᱱᱟᱦᱟᱜ ᱩᱱᱟᱹᱜ ᱮᱠᱴᱟ ᱱᱟᱜ ᱩᱱᱟᱹᱜ ᱫᱚ ᱵᱟᱹᱞᱤᱧ ᱵᱩᱡᱽ ᱠᱟᱫᱟ, ᱦᱮᱸ ᱯᱩᱨᱟᱹ ᱯᱩᱨᱤ ᱫᱚ᱾ ᱢᱮᱱᱠᱷᱟᱱ ᱟᱞᱤᱧ ᱡᱟᱦᱟᱸ ᱛᱤᱱᱟᱹᱜ ᱞᱤᱧ ᱵᱩᱡᱽ ᱟᱠᱟᱫ ᱥᱮ ᱞᱤᱧ ᱧᱮᱞᱮᱫ, ᱢᱟᱱᱮ ᱱᱚᱣᱟ ᱫᱚ ᱛᱮᱢ ᱚᱱᱟ ᱡᱚᱢ ᱧᱩ ᱩᱯᱚᱞᱚᱠᱠᱷᱮ ᱜᱮ ᱮᱸ ᱦᱩᱭᱩᱜ ᱠᱟᱱᱟ᱾ ᱚᱱᱮ ᱚᱱᱠᱟᱞᱤᱧ ᱵᱩᱡᱷᱟᱹᱣᱮᱜᱼᱟ ᱟᱨ ᱪᱮᱫ᱾
ᱟᱪᱪᱷᱟ ᱟᱪᱪᱷᱟ ᱾
ᱦᱳᱭ ᱦᱳᱭ ᱾ ᱟᱨ ᱛᱟᱦᱚᱞᱮ ᱞᱤᱧ ᱢᱮᱱᱫᱟ ᱟᱯᱮ ᱥᱮᱱ ᱫᱚ ᱚᱱᱠᱟ ᱟᱨ ᱪᱮᱫ ᱯᱚᱨᱚᱵᱽ ᱠᱚ ᱦᱩᱭᱩᱜᱼᱟ ᱥᱮ
ᱟᱞᱤᱧ ᱥᱮᱫ ᱫᱚ ᱚᱱᱟ ᱡᱟᱦᱟᱸ ᱯᱚᱨᱚᱵᱽ ᱠᱚ ᱢᱮᱱᱟᱜᱼᱟ, ᱵᱟᱦᱟ ᱠᱚ ᱟᱨ ᱢᱟᱜ ᱢᱚᱬᱮ᱾ ᱵᱟᱦᱟ, ᱢᱟᱜ ᱢᱚᱬᱮ, ᱟᱨ ᱫᱟᱥᱟᱣ ᱟᱨ ᱪᱮᱜ ᱥᱟᱠᱨᱟᱛ, ᱥᱚᱨᱦᱟᱭ, ᱠᱟᱨᱟᱢ ᱠᱚᱢᱟ ᱦᱩᱭᱩᱜ ᱠᱟᱱ ᱜᱮᱭᱟ ᱾ ᱚᱱᱟ ᱠᱚᱜᱮ ᱟᱹᱞᱤᱧ ᱥᱮᱫ ᱫᱚ ᱦᱩᱭ ᱫᱚ ᱦᱩᱭᱩᱜ ᱠᱟᱱᱟ ᱦᱟᱸᱜ, ᱦᱳᱭ᱾
ᱟᱰᱤ ᱢᱚᱡᱽ ᱚᱱᱟ ᱢᱤᱜᱴᱤᱡ ᱵᱮᱱ ᱞᱟᱹᱭ ᱠᱮᱫᱟ ᱢᱟᱜ ᱢᱚᱬᱮ ᱠᱟᱛᱷᱟ᱾ ᱟᱫᱚ ᱟᱯ ᱯᱮ ᱚᱱᱛᱮ ᱫᱚ ᱱᱟᱦᱟᱜ ᱟᱞᱮ ᱥᱮᱱ ᱫᱚ ᱱᱚᱣᱟ ᱫᱚ ᱱᱟᱦᱟᱜ ᱢᱚᱬᱮ ᱵᱚᱪᱷᱚᱨ ᱯᱚᱨ ᱯᱚᱨ ᱢᱟᱜ ᱢᱚᱬᱮ ᱫᱚᱞᱮ ᱠᱚᱨᱟᱣᱟ, ᱟᱫᱚ ᱟᱯᱮ ᱥᱮᱱ ᱫᱚ ᱱᱟᱦᱟᱜ ᱚᱠᱟ ᱞᱮᱠᱟ ᱠᱟᱴᱤᱡ ᱚᱱᱟ ᱵᱮᱱ ᱞᱮᱹᱭ ᱞᱮᱠᱷᱟᱡ ᱱᱟᱯᱟᱭ ᱠᱚᱜᱼᱟ, ᱢᱟᱜ
ᱟᱪᱪᱷᱟ ᱟᱪᱪᱷᱟ, ᱦᱮᱸ ᱟᱞᱤᱧ ᱥᱮᱫ ᱫᱚ ᱦᱟᱸᱜ ᱢᱟᱜ ᱢᱚᱬᱮ ᱫᱚ ᱟᱰᱤ ᱡᱟᱭᱜᱟ ᱨᱮ ᱚᱝᱠᱟ ᱢᱚᱬᱮ ᱵᱚᱪᱷᱚᱨ ᱥᱮ ᱢᱚᱬᱮ ᱥᱮᱨᱢᱟ ᱯᱚᱨ ᱯᱚᱨ ᱦᱟᱸᱜ ᱠᱚ ᱠᱚᱨᱟᱭᱮᱫᱟ ᱾ ᱟᱫᱚ ᱟᱞᱤᱧ ᱥᱮᱫ ᱫᱚ ᱚᱱᱟ ᱫᱚ, ᱢᱚᱬᱮ ᱵᱚᱪᱷᱚᱨ ᱫᱚ ᱵᱟᱝ ᱥᱚᱵ ᱥᱚᱢᱚᱭ ᱫᱚ ᱟᱫᱚ ᱠᱤᱪᱷᱩ ᱠᱤᱪᱷᱩ ᱥᱟᱨᱢᱟ ᱫᱚ ᱚᱝᱠᱟ ᱯᱮ ᱵᱚᱪᱷᱚᱨ ᱥᱮ ᱢᱚᱬᱮ ᱵᱚᱪᱷᱚᱨ ᱚᱝᱠᱟ ᱦᱚᱸ ᱚᱝᱠᱟ ᱠᱚ ᱠᱚᱨᱟᱭ ᱜᱮᱭᱟ ᱾ ᱟᱨ ᱵᱟᱦᱟ ᱫᱚ ᱦᱟᱸᱜ ᱚᱝᱠᱟ ᱵᱚᱪᱷᱚᱨ ᱵᱚᱪᱷᱚᱨ ᱜᱮ ᱦᱟᱸᱜ ᱞᱮ ᱵᱟᱦᱟᱜ ᱠᱟᱱ ᱜᱮᱭᱟ ᱾
ᱦᱚᱭ ᱦᱚᱭ ᱦᱚᱭ ᱾
ᱟᱻ ᱟᱞᱤᱧ ᱥᱮᱫ ᱢᱟᱛᱚ ᱡᱟᱦᱟᱸ ᱚᱱᱟ ᱢᱟᱜ ᱢᱚᱬᱮ ᱦᱩᱭᱩᱜ ᱠᱟᱱ ᱦᱟᱸᱜ ᱟᱫᱚ ᱚᱱᱟ ᱫᱚ ᱦᱟᱸᱜ ᱟᱞᱤᱧ ᱥᱮᱫ ᱫᱚ ᱩᱝᱠᱩ ᱡᱟᱦᱟᱸ ᱫᱟᱲᱮ ᱫᱚ, ᱚᱱᱟ ᱤᱡᱟᱹ ᱠᱚ ᱮᱢ ᱠᱚᱣᱟ, ᱡᱟᱦᱟᱸ ᱫᱚᱠᱚ ᱞᱟᱹᱭᱟ ᱠᱚ ᱩᱱᱠᱩ ᱢᱮᱨᱚᱢ ᱠᱚ ᱮᱢᱮᱫ ᱠᱚᱣᱟ ᱾ ᱟᱨ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱞᱤᱧ ᱧᱮᱞ ᱟᱫᱚ ᱞᱤᱧ ᱧᱮᱞ ᱠᱟᱜ ᱠᱚᱣᱟ ᱡᱮ ᱚᱸᱻᱢ ᱚᱝᱠᱟ ᱰᱟᱝᱜᱽᱨᱤ ᱦᱚᱸ ᱠᱚ ᱮᱢ ᱠᱚ ᱜᱮᱭᱟ ᱾ ᱟᱫᱚ ᱟᱵᱤᱱ ᱥᱮᱫ ᱫᱚ ᱪᱤᱜ ᱠᱟ ᱩᱝᱠᱩ ᱮᱸ ᱢᱮᱨᱚᱢ ᱠᱚᱠᱚ ᱮᱢ ᱠᱚᱣᱟ ᱥᱮ ᱰᱟᱝᱜᱽᱨᱤ ᱦᱚᱸ ᱠᱚ ᱮᱢ ᱠᱚ ᱜᱮᱭᱟ?
ᱮᱸᱻ ᱟᱞᱮ ᱫᱚ ᱱᱚᱛᱮ ᱧᱮᱞ ᱞᱮᱠᱷᱟᱱ ᱫᱚ ᱫᱟᱲᱤ ᱠᱚ ᱨᱮᱱᱟᱜ ᱠᱟᱛᱷᱟ ᱵᱮᱱ ᱞᱮᱹᱭ ᱠᱮᱫᱟ ᱟᱰᱤ ᱢᱚᱸᱡᱽ ᱢᱮᱱᱠᱷᱟᱱ ᱟᱞᱮ ᱛᱚ ᱱᱟᱦᱟᱜ ᱚᱝᱠᱟ ᱫᱚ ᱯᱨᱚᱛᱤ ᱢᱚᱬᱮ ᱵᱚᱪᱷᱚᱨ ᱯᱚᱨ ᱯᱚᱨ ᱜᱮ ᱟᱞᱮ ᱫᱚᱞᱮ ᱠᱚᱨᱟᱣᱟ ᱤᱭᱟᱹ ᱫᱚ ᱢᱟ ᱱᱮᱻ ᱱᱚᱣᱟ ᱢᱟᱜ ᱢᱚᱬᱮ ᱫᱚ ᱾
ᱟᱨ
ᱦᱩᱸ᱾
ᱢᱚᱬᱮ ᱵᱚᱪᱷᱚᱨ ᱯᱚᱨ ᱯᱚᱨ ᱠᱚᱨᱟᱣ ᱠᱟᱛᱮᱫ ᱡᱟᱦᱟᱸᱻ ᱫᱟᱬᱮ ᱨᱮᱱᱟᱜ ᱠᱟᱛᱷᱟ ᱵᱮᱱ ᱞᱟᱹᱭ ᱫᱟᱬᱮ ᱫᱚ ᱱᱟᱦᱟᱜ ᱟᱞᱮ ᱫᱚᱻ ᱰᱟᱝᱜᱽᱨᱟ ᱵᱟᱨᱭᱟ, ᱵᱟᱨᱭᱟ ᱞᱮ ᱵᱚᱸᱜᱟ ᱠᱤᱱᱟ ᱰᱟᱝᱜᱽᱨᱟ ᱟᱨ ᱢᱤᱫ ᱴᱟᱹᱝ ᱫᱚ ᱱᱟᱦᱟᱜ ᱮᱭ ᱮᱸᱻ ᱯᱷᱮᱴᱟᱬ ᱥᱮ ᱵᱟᱸᱡᱷᱤ ᱯᱷᱮᱴᱟᱬ ᱨᱤᱱ ᱮᱸᱻ ᱚᱱᱮ ᱩᱱᱠᱩ ᱯᱮᱭᱟ ᱜᱮ ᱞᱮ ᱤᱭᱟᱹ ᱮᱢ ᱣᱟ ᱥᱟᱶᱛᱮ ᱩᱱᱠᱩ ᱥᱤᱢ ᱵᱩᱥᱟᱹᱜ, ᱱᱩᱠᱩ ᱠᱚᱢᱟᱠᱚ ᱛᱟᱦᱮᱱ ᱜᱮᱭᱟ ᱾ᱮ ᱢᱮᱱᱫᱚ ᱩᱱᱠᱩ ᱯᱮᱭᱟ ᱜᱮ ᱟᱨ ᱪᱮᱫ, ᱟᱨ ᱚᱱᱠᱟ ᱢᱮᱨᱚᱢ ᱠᱚ ᱥᱮ ᱚᱱᱠᱟᱱ ᱤᱭᱟᱹ ᱚᱱᱠᱟᱱ ᱥᱩ ᱠᱩᱨᱤ ᱠᱚ ᱚᱱᱠᱟᱱᱟᱜ ᱤᱭᱟᱹ ᱫᱚ ᱵᱟᱻᱞᱤᱧ ᱧᱮᱞ ᱟᱹᱜᱩ ᱠᱟᱫᱟ ᱟᱞᱤᱧ ᱫᱚ᱾
ᱟᱪᱪᱷᱟ ᱟᱪᱪᱷᱟ ᱾
ᱯᱷᱟᱸᱠ ᱫᱚ ᱩᱸᱦᱩᱸ ᱛᱟᱦᱚᱞᱮ ᱟᱹᱵᱤᱱ ᱥᱮᱫ ᱫ ᱦᱟᱸᱜ
ᱦᱳᱭ ᱦᱳᱭ, ᱩᱱᱠᱩ ᱠᱚ ᱵᱚᱸᱜᱟ ᱵᱟᱲᱟ ᱠᱟᱛᱮᱱ ᱱᱟᱦᱟᱜ, ᱡᱟᱦᱟᱸ ᱵᱟᱨᱭᱟ ᱰᱟᱝᱨᱟ ᱢᱮᱱᱟᱜ ᱠᱤᱱᱟᱹ ᱥᱮ ᱟᱸ ᱱᱩᱠᱩ ᱠᱚᱫᱚ ᱱᱟᱦᱟᱜ ᱟᱸ ᱡᱟᱦᱟᱸ ᱡᱤᱞ ᱫᱚ, ᱥᱮ ᱯᱨᱚᱥᱟᱫᱽ ᱡᱟᱦᱟᱸ ᱵᱚᱱ ᱢᱮᱛᱟᱜ ᱠᱟᱱ, ᱮ ᱱᱚᱣᱟ ᱫᱚ ᱡᱚᱛᱚ ᱥᱟᱱᱟᱢ ᱦᱚᱲᱟᱜ ᱜᱮ ᱩᱱᱠᱤᱱ ᱵᱟᱨᱭᱟᱣᱟᱜ ᱫᱚ ᱡᱚᱢ ᱜᱟᱱᱚᱜᱼᱟ, ᱢᱮᱱᱠᱷᱟᱱ ᱡᱟᱦᱟᱸ ᱤᱭᱟᱹ ᱵᱟᱹᱧᱪᱷᱤ ᱪᱟᱨᱥ ᱥᱮ ᱩᱱᱠᱤᱱ ᱯᱷᱮᱴᱟᱬᱟ ᱮᱸᱻ ᱫᱟᱲᱤᱭᱟᱜ ᱫᱚ ᱩᱱᱤᱭᱟᱜ ᱫᱚ ᱮ ᱮ ᱩᱱᱤ ᱫᱚᱱ ᱦᱟᱸᱜ, ᱠᱟᱹᱨᱤᱜᱟᱹᱭ ᱟᱞᱮ ᱫᱚᱞᱮ ᱢᱮᱛᱟᱭᱟ, ᱩᱱᱤ ᱫᱚ ᱡᱟᱦᱟᱸᱭ ᱯᱷᱮ ᱯᱷᱮᱴᱟᱱ ᱦᱮᱸ ᱠᱟᱹᱨᱤ ᱜᱟᱹᱭᱟᱜ ᱫᱚ ᱢᱟᱱᱮ ᱜᱚᱜᱚ ᱦᱚᱲ ᱠᱚᱫᱚ ᱡᱚᱢ ᱫᱚ ᱵᱟᱭ ᱜᱟᱱᱚᱜᱼᱟ, ᱢᱟᱱᱮ ᱡᱟᱦᱟᱸ ᱛᱤᱱᱟᱹᱜ ᱵᱟᱵᱟ